ᱦᱮᱸ
ᱦᱮᱸ ᱜᱚᱝᱠᱮ ᱡᱚᱦᱟᱨ ᱜᱮ
ᱡᱚᱦᱟᱨ ᱜᱮ ᱡᱚᱦᱟᱨ ᱜᱮ᱾
ᱦᱳᱭ ᱜᱚᱝᱠᱮ ᱡᱚᱦᱟᱨ᱾
ᱦᱮᱸ ᱱᱟᱯᱟᱭ ᱵᱟᱲᱟ ᱜᱮ ᱛᱟᱦᱞᱮ ᱜᱚᱝᱠᱮ?
ᱦᱳᱭ ᱜᱚᱝᱠᱮ ᱱᱤᱭᱟᱹ ᱚᱠᱛᱚ ᱨᱮᱫᱚ ᱟᱹᱰᱤ ᱱᱟᱯᱟᱭ ᱜᱮ ᱢᱮᱱᱟᱜᱼᱟ ᱠᱟ
ᱦᱩᱸ ᱦᱩᱸ ᱦᱩᱸ᱾
ᱛᱟᱦᱚᱞᱮ ᱜᱚᱝᱠᱮ ᱟᱹᱵᱤᱱ ᱜᱮ ᱚᱠᱟ ᱞᱮᱠᱟ ᱢᱮᱱᱟᱜ ᱟᱠᱟᱫ ᱵᱤᱱᱟ?
ᱜᱚᱝᱠᱮ ᱟᱹᱞᱤᱧ ᱦᱚᱸ ᱱᱟᱯᱟᱭ ᱜᱮ ᱪᱟᱸᱫᱳ ᱵᱚᱸᱜᱟᱣᱟᱜ ᱫᱟᱭᱟ ᱠᱚᱛᱮ ᱦᱤᱛᱳᱜ ᱦᱚᱸ ᱱᱟᱯᱟᱭ ᱜᱮ ᱢᱮᱱᱟᱜ ᱞᱤᱧᱟᱹ ᱜᱷᱟᱨᱚᱸᱚᱡᱽ ᱠᱚᱨᱮᱱ ᱦᱚᱸ ᱦᱤᱛᱳᱜ ᱫᱚ ᱱᱟᱯᱟᱭ ᱜᱮ ᱢᱮᱱᱟᱜ ᱠᱚᱣᱟ᱾
ᱦᱳᱭ ᱦᱳᱭ ᱱᱟᱯᱟᱭ ᱛᱟᱦᱚᱞᱮ ᱜᱮ ᱱᱟᱯᱟᱭ ᱜᱮ ᱦᱩᱭᱩᱜᱼᱟ᱾
ᱦᱳᱭ ᱜᱚᱝᱠᱮ ᱟᱪᱪᱷᱟ᱾
ᱮᱸ᱾
ᱛᱟᱦᱚᱞᱮ ᱱᱤᱛᱚᱜ ᱫᱚ ᱚᱠᱟ ᱥᱮᱫ ᱨᱮ ᱢᱮᱱᱟᱜ ᱵᱤᱱᱟ?
ᱮᱸ ᱜᱚᱝᱠᱮ ᱦᱤᱛᱚᱜ ᱫᱚ ᱦᱚᱸᱜᱼᱚᱭ ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ᱾
ᱦᱮᱸ ᱦᱮᱸ ᱦᱮᱸ, ᱟᱫᱚ ᱜᱚᱝᱠᱮ ᱱᱤ ᱛᱟᱨ ᱫᱚ ᱪᱟᱥᱵᱥ ᱫᱤᱱ ᱠᱟᱱ ᱫᱚ ᱟᱫᱚ ᱚᱲᱟᱜ ᱨᱮᱵᱮᱱ ᱫᱩᱲᱩᱵ ᱟᱠᱟᱱᱟ, ᱟᱫᱚ ᱚᱱᱟ ᱠᱚᱫᱚ ᱵᱮᱱ ᱪᱟᱥ ᱠᱚᱫᱚ ᱵᱮᱱ ᱨᱟᱠᱟᱵ ᱵᱟᱲᱟ ᱠᱮᱫ ᱛᱮ?
ᱦᱳᱭ ᱜᱚᱝᱠᱮ ᱪᱟᱥ ᱨᱟᱠᱟᱵ ᱦᱩᱭ ᱟᱠᱟᱱᱟ ᱦᱚᱨ ᱜᱷᱟᱥ ᱨᱟᱠᱟᱵ ᱠᱟᱛᱮ ᱟᱫᱚ ᱦᱩᱸ
ᱦᱮᱸ ᱦᱮᱸ ᱦᱮᱸ᱾
ᱵᱟᱲᱛᱤ ᱟᱠᱟᱱ ᱛᱮ ᱟᱫᱚ ᱦᱚᱸᱜᱼᱚᱭ ᱚᱲᱟᱜ ᱠᱚᱨᱮ ᱜᱮ ᱫᱩᱲᱩᱵ ᱦᱩᱭ ᱟᱠᱟᱱᱟ᱾ ᱦᱳᱭ ᱜᱚᱝᱠᱮ ᱟᱵᱤᱱ ᱫᱚ ᱦᱮᱸ ᱪᱟᱥ ᱠᱚᱫᱚ ᱵᱤᱱ ᱨᱟᱠᱟᱵ ᱠᱮᱫᱟ ᱦᱟᱸᱜ ᱟᱭᱨᱤ?
ᱟ ᱦᱳᱭ ᱜᱚᱝᱠᱮ ᱟᱹᱞᱤᱧ ᱫᱚ ᱪᱟᱥ ᱠᱚᱫᱚ ᱞᱤᱧ ᱢᱚᱴᱟᱢᱩᱴᱤ ᱞᱤᱧ ᱨᱟᱠᱟᱵ ᱟᱠᱟᱫ ᱞᱮᱠᱟ ᱜᱮ ᱟᱫᱚ ᱵᱟᱨᱭᱟ ᱟᱯᱮᱭᱟ ᱵᱟᱹᱠᱤ ᱢᱮᱱᱟᱜᱼᱟ ᱚᱱᱟ ᱫᱚ ᱡᱩᱫᱤ ᱫᱟᱜ ᱡᱟᱹᱲᱤ ᱠᱟᱹᱴᱤᱡ ᱢᱟᱱᱮ ᱡᱚᱨᱚ ᱧᱚᱜᱚᱜᱼᱟ, ᱛᱟᱦᱞᱮ ᱠᱷᱟᱡ ᱞᱤᱧ ᱚᱱᱟ ᱦᱚᱸᱞᱤᱧ ᱚᱱᱟ ᱦᱚᱸᱞᱤᱧ ᱨᱚᱦᱚᱭ ᱠᱟᱜᱼᱟ ᱠᱤᱱᱛᱩ ᱦᱤᱛᱚᱜ ᱫᱚ ᱟᱹᱣᱨᱤ ᱫᱟᱜ ᱡᱟᱹᱲᱤᱭᱟᱭ ᱛᱚ ᱟᱫᱚ ᱚᱱᱟ ᱦᱚᱛᱮᱡ ᱛᱮ ᱫᱚᱢᱮ ᱮᱠᱴᱟ ᱫᱚ ᱥᱤ ᱛᱩᱝ ᱫᱟᱭᱛᱚ ᱦᱚᱞᱟ ᱵᱟᱨᱯᱮ ᱫᱤᱱ ᱫᱷᱚᱨᱮ ᱥᱤᱛᱩᱝ ᱠᱟᱫᱟᱭ ᱱᱚᱛᱮ ᱫᱚ᱾ ᱟᱨ ᱛᱮᱫᱚ ᱫᱚ ᱟᱹᱞᱤᱧ ᱫᱚ ᱵᱟᱞᱤᱧ ᱚᱱᱟ ᱠᱚᱫᱚ ᱵᱟᱹᱞᱤᱧ ᱵᱟᱹᱞᱤᱧ ᱨᱚᱦᱚᱭ ᱦᱟᱛᱟᱲ ᱠᱟᱫᱟ ᱦᱤᱛᱚᱜ ᱫᱚ ᱠᱟᱹᱴᱤᱡ ᱚᱲᱟᱜ ᱠᱚᱨᱮ ᱞᱤᱧ ᱫᱩᱲᱩᱵ ᱵᱟᱲᱟᱭ ᱠᱟᱱᱟ ᱱᱤᱛᱫᱚ ᱠᱟᱹᱢᱤ ᱠᱚ ᱵᱟᱹᱱᱩᱜᱼᱟ᱾ ᱠᱟᱹᱢᱤ ᱞᱟᱸᱜᱟ ᱡᱟᱦᱟᱸ ᱫᱚ ᱠᱤᱪᱷᱩ ᱫᱤᱱ ᱞᱤᱧ ᱟᱹᱰᱤ ᱞᱮ ᱞᱮᱛᱟᱲ ᱞᱮ ᱫᱷᱩᱨᱟᱹᱣ ᱞᱮᱱᱟ ᱛᱚ ᱠᱟᱹᱢᱤ ᱠᱚ ᱟᱫᱚ ᱚᱱᱟ ᱛᱮ ᱛᱮ ᱱᱤᱛᱚᱜ ᱫᱚ ᱠᱟᱹᱴᱤᱡ ᱡᱤᱨᱟᱹᱣ ᱵᱟᱲᱟ ᱦᱩᱭ ᱠᱟᱱᱟ ᱟᱫᱚ ᱚᱱᱟᱞᱤᱧ ᱚᱱᱟ ᱵᱷᱟᱵᱽ ᱛᱮ ᱠᱟᱹᱴᱤᱡ ᱞᱤᱧ ᱢᱚᱱᱮ ᱠᱮᱜᱼᱟ ᱞᱤᱧ ᱠᱟᱹᱴᱤᱡ ᱛᱟᱦᱚᱞᱮ ᱡᱟᱦᱟᱸ ᱟᱵᱚ ᱜᱟᱞᱚᱪ ᱟᱠᱷᱲᱟ ᱠᱚ ᱮᱛ ᱮᱛᱚᱦᱚᱵ ᱠᱟᱜ ᱛᱟᱵᱚᱱ ᱚᱱᱟᱨᱮ ᱦᱟᱯᱮ ᱠᱟᱹᱴᱤᱡ ᱵᱚᱞᱚ ᱠᱟᱛᱮᱫ ᱡᱟᱦᱟᱸᱭ ᱥᱟᱶᱜᱮ ᱢᱤᱫ ᱦᱚᱲ ᱥᱟᱶᱤᱧ ᱜᱟᱞᱢᱟᱨᱟᱣ ᱠᱟᱛᱮ ᱤᱧ ᱜᱟᱞᱚᱪ ᱢᱟᱱᱮ ᱫᱩᱠ ᱥᱩᱠ ᱤᱧ ᱜᱟᱞᱚᱪ ᱦᱮᱸ ᱦᱮᱸ ᱦᱮᱸ᱾
ᱛᱚ ᱜᱚᱝᱠᱮ ᱟᱯᱮ ᱫᱚ ᱚᱠᱟ ᱫᱤᱥᱚᱢ ᱯᱮ ᱯᱟᱲᱟᱜ ᱠᱟᱱᱟ?
ᱜᱚᱝᱠᱮ ᱟᱞᱮ ᱫᱚ ᱱᱚᱣᱟ ᱢᱟᱱ ᱫᱤᱥᱚᱢ ᱜᱮᱞᱮ ᱯᱟᱲᱟᱜ ᱠᱟᱱᱟ᱾
ᱦᱳᱭ ᱦᱳᱭ ᱦᱳᱭ ᱦᱳᱭ᱾ ᱛᱟᱦᱚᱞᱮ ᱜᱚᱝᱠᱮ ᱵᱤᱨ ᱵᱩᱨᱩ ᱠᱚᱫᱚ ᱟᱹᱰᱤ ᱡᱟᱹᱥᱛᱤ ᱜᱮ ᱢᱮᱱᱟᱜ ᱟᱠᱟᱜ-ᱟ᱾
ᱦᱳᱭ ᱦᱳᱭ ᱦᱳᱭ ᱦᱳᱭ᱾
ᱦᱳᱭ ᱦᱳᱭ ᱾
ᱦᱩᱸ ᱜᱚᱢᱠᱮ ᱛᱟᱦᱞᱮ ᱟᱵᱤᱱ ᱫᱚ ᱱᱚᱣᱟ ᱵᱤᱨᱵᱩᱨᱩ ᱠᱟᱛᱷᱟ ᱡᱚᱠᱷᱚᱱ ᱵᱮᱱ ᱞᱟᱹᱭ ᱠᱮᱜᱼᱟ, ᱦᱮᱸ ᱦᱮᱸ᱾ ᱛᱟᱦᱞᱮ ᱱᱤᱛᱼᱟᱜ ᱥᱤᱡᱤᱱ ᱨᱮ ᱡᱟᱦᱟᱸ ᱟᱵᱚ ᱩᱫ ᱚᱢᱩᱞᱚᱜ ᱫᱚ ᱦᱮᱸ ᱜᱚᱝᱠᱮ ᱚᱱᱟ ᱫᱚ ᱛᱟᱦᱚᱞᱮ ᱵᱮᱱ ᱟᱵᱤᱱ ᱫᱚᱵᱤᱱ ᱡᱚᱢ ᱵᱟᱲᱟ ᱟᱠᱟᱫᱟ ᱥᱮ ᱵᱟᱝ ᱩᱫ ᱯᱩᱴᱠᱟᱹ ᱡᱟᱦᱟᱸ ᱱᱤᱛᱚᱜ ᱥᱤᱡᱤᱱ ᱨᱮ ᱟᱵᱚᱣᱟᱜ ᱟᱹᱰᱤ ᱡᱟᱹᱥᱛᱤ ᱜᱮ ᱦᱩᱭ ᱥᱟᱸᱜᱮ ᱟᱠᱟᱱᱟ ᱠᱤᱱᱛᱩ ᱱᱤᱛᱚᱜ ᱫᱚ ᱠᱟᱹᱴᱤᱡ ᱠᱚᱢ ᱧᱚᱜᱚᱜ ᱠᱟᱱᱟ᱾ ᱟᱫᱚ ᱟᱹᱵᱤᱱ ᱫᱚᱵᱤᱱ ᱡᱚᱢ ᱵᱟᱲᱟ ᱞᱮᱫᱼᱟ ᱥᱮ ᱵᱟᱝ ᱚᱱᱟ ᱠᱚᱫᱚ ᱠᱟᱹᱴᱤᱡ ᱛᱟᱦᱞᱮ?
ᱦᱳᱭ ᱜᱚᱝᱠᱮ ᱡᱚᱢ ᱵᱟᱲᱟ ᱟᱠᱟᱫ ᱜᱮᱭᱟᱞᱤᱧ ᱟᱨᱻ
ᱦᱩᱸ ᱦᱩᱸ
ᱯᱩᱴᱠᱟᱹ ᱥᱳᱲᱮ ᱫᱚ ᱟᱹᱰᱤᱜᱮ ᱡᱟᱹᱥᱛᱤ ᱜᱮᱞᱤᱧ ᱠᱩᱥᱤᱭᱟᱜ ᱜᱮᱭᱟ᱾
ᱦᱳᱭ ᱦᱳᱭ᱾
ᱦᱳᱭ ᱦᱳᱭ ᱟᱹᱞᱤᱧ ᱫᱚ ᱟᱹᱰᱤ ᱱᱟᱯᱟᱭ ᱜᱮᱞᱤᱧ ᱠᱩᱥᱤ
ᱦᱩᱸ ᱜᱚᱝᱠᱮ ᱛᱟᱦᱞᱮ ᱱᱤᱭᱟᱹ ᱵᱟᱨ ᱫᱚ ᱛᱤᱱᱟᱹᱜ ᱜᱟᱱ ᱵᱮᱱ ᱡᱚᱢ ᱵᱟᱲᱟ ᱠᱮᱜᱼᱟ?
ᱟᱫᱚ ᱱᱤᱛᱚᱜ ᱫᱚ ᱜᱚᱝᱠᱮ ᱪᱮᱫ ᱫᱩᱠ ᱨᱮᱱᱟᱜ ᱠᱟᱛᱷᱟ ᱠᱟᱛᱷᱟ ᱞᱤᱧ ᱞᱟᱹᱭᱟ ᱡᱮ ᱦᱚᱜᱼᱚᱭ ᱟᱹᱞᱤᱧ ᱱᱤᱛᱚᱹᱜ ᱵᱟᱭᱨᱮ ᱨᱮ ᱢᱮᱱᱟᱹᱜ ᱟᱠᱟᱫ ᱞᱤᱧ
ᱦᱮᱸ ᱦᱮᱸ᱾
ᱦᱮᱸ᱾
ᱦᱳᱭ᱾
ᱵᱟᱝ ᱡᱚᱢ ᱧᱩ ᱵᱟᱝᱹᱞᱤᱧ ᱧᱟᱢ ᱟᱠᱟᱫᱟ ᱟᱹᱰᱤ ᱫᱩᱠ ᱞᱤᱧ ᱵᱩᱡᱷᱟᱹᱣ ᱮᱫᱟ ᱡᱮ ᱱᱚᱜᱚᱭ ᱵᱟᱦᱨᱮ ᱛᱟᱦᱮᱸ ᱠᱟᱛᱮᱹᱜ ᱚᱱᱟ ᱠᱚ ᱵᱟᱝᱞᱤᱧ ᱧᱟᱢ ᱮᱫᱟ ᱦᱩᱸ᱾
ᱦᱮᱸ ᱦᱮᱸ᱾
ᱟᱹᱰᱤᱜᱮ ᱫᱩᱠ ᱞᱤᱧ ᱟᱴᱠᱟᱨ ᱮᱫᱟ ᱦᱮᱸ᱾ ᱟᱫᱚ ᱫᱤᱥᱚᱢ ᱨᱮᱞᱤᱧ ᱛᱟᱦᱮᱸ ᱞᱮᱱᱠᱷᱟᱱ ᱚᱱᱟ ᱩᱫ ᱯᱩᱴᱠᱟᱹ ᱠᱚ ᱡᱚᱢ ᱞᱤᱧ ᱧᱟᱢ ᱠᱮᱭᱟ᱾ ᱢᱮᱱᱠᱷᱟᱱ ᱚᱸ ᱵᱟᱭᱨᱮ ᱫᱤᱥᱚᱢ ᱨᱮ ᱢᱮᱱᱟᱹᱜ ᱟᱠᱟᱫ ᱞᱤᱧᱟ ᱡᱟᱦᱟᱸ ᱫᱚ ᱟᱹᱞᱤᱧ ᱫᱚ ᱚᱱᱟ ᱠᱚᱫᱚᱸ ᱧᱮᱞ ᱛᱮᱦᱚᱸ ᱵᱟᱹᱞᱤᱧ ᱧᱮᱞ ᱧᱟᱢ ᱮᱫᱟ᱾
ᱚ ᱮᱜ ᱛᱟᱦᱞᱮ ᱜᱚᱝᱠᱮ ᱡᱟᱦᱟᱸ ᱵᱟᱨᱦᱮ ᱫᱤᱥᱚᱢ ᱨᱮ ᱢᱮᱱᱟᱹᱜ ᱟᱠᱟᱫ ᱵᱮᱱ ᱦᱮᱸ ᱟᱫᱚ ᱚᱱᱛᱮ ᱨᱮ ᱫᱚ ᱚᱱᱟ ᱠᱚ ᱡᱤᱱᱤᱥ ᱫᱚ ᱵᱟᱝ ᱠᱚᱸ ᱵᱮᱵᱥᱟ ᱵᱟᱹᱲᱟᱭᱟ ᱵᱟᱝ ᱠᱚ ᱵᱟᱝ ᱠᱚ ᱢᱟᱱᱮ ᱵᱮᱵᱽᱥᱟ ᱵᱟᱱᱤᱡᱽ ᱞᱮᱠᱟ ᱫᱚ ᱚᱱᱛᱮ ᱫᱚ ᱚᱱᱟ ᱡᱤᱱᱤᱥ ᱫᱚ ᱵᱟᱹᱱᱩᱜᱼᱟ᱾ ᱠᱚᱣᱚᱱ ᱠᱚ ᱵᱟᱝ ᱠᱚ ᱤᱫᱤ ᱜᱮᱭᱟ ᱦᱟᱴ ᱢᱟᱱᱮ ᱚᱱᱠᱟ ᱢᱟᱨᱠᱮᱴ ᱠᱚ ᱵᱟᱡᱟᱨ ᱠᱚ?
ᱦᱮᱸ ᱱᱤᱛᱚᱜ ᱚᱠᱛᱚ ᱨᱮᱫᱚ ᱮᱠᱷᱚᱱᱚ ᱟᱹᱣᱨᱤ ᱞᱤᱧ ᱧᱮᱞ ᱧᱟᱢᱟ ᱛᱚ ᱚᱝᱠᱟ᱾
ᱦᱳᱭ ᱦᱳᱭ᱾
ᱦᱟᱹᱴᱤᱭᱟ ᱨᱮᱠᱚ ᱟᱹᱠᱷᱨᱤᱧᱮᱫ ᱠᱷᱟᱱ ᱟᱫᱚ ᱱᱚᱣᱟ ᱫᱚ ᱜᱚᱝᱠᱮ ᱱᱚᱣᱟ ᱫᱚ ᱵᱟᱡᱟᱨ ᱫᱤᱥᱚᱢ ᱠᱟᱱᱟ ᱛᱚ ᱟᱨ ᱵᱟᱡᱟᱨ ᱫᱤᱥᱚᱢ ᱫᱚ ᱦᱟᱹᱲᱩ ᱫᱚ ᱫᱚᱢᱮ ᱠᱚ ᱡᱚᱢ ᱜᱮᱭᱟ ᱠᱚ ᱠᱩᱥᱤᱭᱟᱜ ᱜᱮᱭᱟ᱾
ᱦᱩᱸ ᱦᱩᱸ ᱦᱩᱸ᱾
ᱚᱝᱠᱟᱜ ᱨᱮᱦᱚᱸ ᱠᱟᱱᱟ ᱟᱹᱞᱤᱧ ᱫᱚ ᱢᱮᱸᱫ ᱨᱮᱫᱚ ᱟᱹᱭᱨᱤ ᱯᱟᱲᱟᱣ ᱟᱹᱞᱤᱧᱟ᱾
ᱦᱳᱭ ᱦᱳᱭ ᱦᱩᱸ ᱦᱩᱸ ᱟᱸᱫᱚ ᱜᱚᱝᱠᱮ ᱵᱟᱡᱟᱨ ᱫᱤᱥᱚᱢ᱾ ᱥᱮᱱ ᱠᱟᱹᱛᱮᱫ ᱫᱚ ᱟᱸᱵᱮᱱ ᱫᱚ ᱱᱤᱛᱚᱹᱜ ᱫᱚ᱾ ᱦᱮ ᱚᱱᱟ ᱢᱟᱱᱮᱹ ᱢᱟᱨᱠᱮᱴ ᱥᱮᱫ ᱫᱚ ᱵᱟᱹᱵᱮᱱ ᱪᱟᱞᱟ-ᱣ ᱠᱟᱱᱟᱹ ᱢᱟᱱᱮᱹ ᱦᱚ ᱚᱱᱠᱟ ᱫᱚ᱾ ᱵᱟᱠᱷᱟᱱᱡ ᱫᱚ ᱠᱟᱹᱴᱤᱡ ᱫᱚᱠᱚ ᱟᱹᱜᱩ ᱟᱠᱟᱫ ᱜᱮᱹᱭᱟ ᱡᱟᱹᱱᱤᱡ ᱦᱟᱜ᱾ ᱢᱤᱫᱴᱮᱱ ᱵᱟᱹᱭᱟ᱾
ᱯᱩᱴᱠᱟᱹ ᱵᱟᱝᱨᱮ ᱨᱮᱦᱚᱸ ᱩᱵ ᱫᱚᱠᱚ ᱟᱹᱜᱩ ᱵᱟᱲᱟ ᱟᱠᱟᱫ ᱜᱮᱹᱭᱟ᱾
ᱦᱳᱭ ᱦᱳᱭ ᱦᱳᱭ ᱱᱮ ᱦᱚᱲᱟ-ᱜ ᱦᱮᱸ ᱜᱚᱝᱠᱮ᱾
ᱚᱠᱟ ᱞᱮᱠᱟ ᱩᱫ ᱯᱩᱴᱠᱟᱹ ᱠᱚ ᱡᱟᱱᱟᱢᱚᱜᱼᱟ᱾
ᱚ ᱟᱞᱮ ᱫᱤᱥᱚᱢ ᱜᱚᱝᱠᱮ᱾
ᱦᱳᱭ ᱦᱳᱭ ᱦᱳᱭ
ᱦᱮᱸ ᱟᱞᱮ ᱫᱤᱥᱚᱢ ᱫᱚ ᱱᱚᱣᱟ ᱵᱤᱨ ᱵᱤᱨᱹᱵᱩᱨᱩ ᱫᱚᱢᱮ ᱢᱮᱱᱟᱜᱼᱟ ᱥᱩᱨ ᱥᱩᱯᱩᱨ᱾ ᱚᱲᱟ-ᱜ ᱯᱟᱥᱮ ᱠᱷᱚᱱᱟᱜ ᱜᱮ᱾ ᱟᱫᱚ ᱟᱸᱵᱮᱱ ᱡᱩᱫᱤ ᱫᱟᱹᱛᱟᱹᱱᱤ ᱫᱟᱹᱛᱟᱹᱱᱤ ᱛᱮ ᱠᱟᱹᱴᱤᱡ ᱚᱱᱛᱮ ᱫᱟᱜ᱾ ᱥᱟᱭᱨᱤ ᱵᱮᱱ ᱨᱟᱠᱟᱵ ᱪᱟᱞᱟᱜᱼᱟ ᱛᱟᱦᱚᱸᱞᱮ ᱟᱸᱵᱮᱱ ᱢᱤᱫᱴᱮᱱ ᱵᱟᱨᱭᱟ ᱢᱟᱱᱮ᱾ ᱢᱤᱫ ᱩᱛᱩ ᱞᱮᱠᱟ ᱫᱚᱵᱮᱱ ᱚᱱᱟ ᱥᱮᱛᱟᱜ ᱨᱮᱜᱮ ᱵᱮᱱ ᱧᱟᱢᱟ᱾
ᱦᱳᱭ ᱦᱳ
ᱠᱟᱹᱴᱤᱡ ᱠᱟᱹᱴᱤᱡ ᱡᱩᱫᱤ ᱟᱸᱵᱮᱱ ᱠᱟᱹᱴᱤᱪ ᱠᱟᱹᱴᱤᱪ ᱠᱟᱹᱴᱤᱪ ᱡᱩᱫᱤ ᱟᱵᱮᱱ ᱫᱟᱹᱛᱟᱹᱱᱤ ᱵᱟᱲᱟ ᱠᱟ ᱠᱟᱛᱮ ᱠᱟᱹᱴᱤᱡ ᱚᱱᱟ ᱫᱟᱹᱛᱟᱹᱱᱤ ᱥᱟᱹᱛ ᱵᱟᱲᱟ ᱛᱮᱜᱮ ᱡᱩᱫᱤ᱾ ᱟᱸᱵᱮᱱ ᱢᱤᱫ ᱩᱛᱩᱵᱤᱱ ᱧᱟᱢᱟ ᱵᱟᱝ ᱫᱚ ᱵᱟᱨ ᱩᱛᱩ ᱦᱚᱸ ᱦᱩᱭᱩᱜᱼᱟ᱾ ᱟᱸᱫᱚ ᱛᱟᱦᱚᱸᱞᱮ ᱠᱷᱟᱱ ᱫᱚ ᱚᱱᱟ ᱫᱚ ᱫᱟᱹᱛᱟᱹᱱᱤ ᱫᱟᱹᱛᱟᱹᱱᱤ ᱵᱟᱨᱭᱟ ᱠᱟᱹᱢᱤ ᱢᱤᱫ ᱥᱟᱶᱛᱮ ᱪᱩᱠᱟᱹ ᱠᱟᱛᱮ ᱡᱩᱫᱤ ᱦᱤᱡᱩᱜᱼᱟ᱾ ᱛᱟᱦᱸᱞᱮ ᱟᱸᱵᱮᱱ ᱱᱟᱯᱟᱹᱭ ᱜᱮ ᱚᱱᱟ ᱫᱚ ᱠᱤᱱᱛᱩ ᱟᱞᱮ ᱫᱚ ᱢᱟᱱᱮᱹ ᱩᱫ ᱫᱚ ᱵᱚᱦᱩ ᱨᱚᱠᱚᱢ ᱠᱟᱛᱮ ᱞᱮ ᱡᱚᱢ ᱠᱮᱫᱟ ᱥᱮ᱾ ᱫᱚᱢᱮ ᱮᱠᱴᱟ ᱱᱤᱛᱚᱜ ᱫᱚ ᱡᱚᱢ ᱵᱟᱝ ᱵᱩᱡᱷᱟᱹᱣᱟ ᱢᱟᱱᱮ ᱥᱳᱸᱲᱮ ᱠᱟᱛᱮᱛ᱾ ᱩᱛᱩ ᱠᱟᱛᱮᱫ ᱞᱟᱫᱽ ᱠᱟᱛᱮᱛ᱾
ᱦᱳᱭ ᱦᱳᱭ ᱜᱚᱝᱠᱮ ᱦᱳᱭ᱾
ᱢᱟᱱᱮ ‌ᱵᱩᱡᱽ ᱡᱚᱛᱚ ᱨᱚᱠᱚᱢ ᱠᱟᱛᱮᱜ ᱞᱮ ᱡᱚᱢ ᱠᱮᱫᱟ ᱥᱳᱸᱲᱮ ᱠᱟᱛᱮ᱾ ᱟᱫᱚ ᱱᱤᱛᱚᱜ ᱫᱚ ᱢᱟᱱᱮ ᱧᱟᱢᱚᱜ ᱠᱟᱱ ᱨᱮᱦᱚᱸ ᱢᱟᱱᱮ ᱢᱚᱱᱮ ᱨᱮ ᱚᱱᱠᱟ ᱨᱟᱹᱥᱠᱟᱹ ᱵᱟᱝ ᱟᱹᱭᱠᱟᱹᱜ᱾ ᱟᱱᱟ ᱡᱚᱢ ᱨᱮᱱᱟᱜ ᱥᱟᱫ ᱵᱟᱝ ᱥᱟᱫᱽ ᱫᱚ ᱪᱟᱵᱟ ᱟᱠᱟᱱᱟ᱾ ᱦᱩᱸ ᱦᱩᱸ ᱚ ᱜᱚᱝᱠᱮ ᱛᱷᱟᱞᱮ ᱟᱵᱤᱱ ᱫᱚ ᱢᱳᱴᱟ ᱢᱩᱴᱤ᱾ ᱦᱮᱸ ᱱᱤᱭᱟᱹ ᱵᱟᱨ ᱫᱚ ᱵᱟ ᱵᱮᱱ ᱡᱚᱢ ᱵᱟᱲᱟ ᱟᱠᱟᱫ ᱜᱮᱭᱟ ᱛᱟᱦᱞᱮ ᱵᱟᱝ᱾
ᱵᱟᱝ ᱜᱚᱝᱠᱮ ᱟᱹᱞᱤᱧ ᱫᱚ ᱱᱚᱜᱼᱚᱭ ᱱᱤᱭᱟᱹ ᱚᱠᱛᱚ ᱨᱮᱫᱚ ᱮᱠᱷᱚ ᱱᱚ ᱵᱟᱝ ᱞᱤᱧ ᱡᱚᱢ ᱟᱠᱟᱫ ᱜᱮᱭᱟ ᱦᱮᱸ᱾ ᱟᱞᱤᱧ ᱥᱮ ᱵᱟᱭᱨᱮ ᱫᱤᱥᱚᱢ ᱨᱮ ᱢᱮᱱᱟᱜ ᱟᱠᱟᱫ ᱞᱤᱧᱟᱹ ᱡᱟᱦᱟ ᱨᱮᱫᱚ᱾ ᱱᱚᱣᱟ ᱠᱚ ᱦᱚᱭ ᱛᱚ ᱠᱤᱨᱤᱧ ᱠᱤᱨᱤᱧ ᱟᱹᱠᱷᱨᱤᱧ ᱠᱚ ᱦᱩᱭᱩᱜ ᱨᱮᱦᱚᱸ ᱟᱹᱞᱤᱧ᱾ ᱢᱮᱫ ᱨᱮ ᱫᱚ ᱟᱣᱨᱤ ᱭᱩᱨ ᱟᱞᱤᱧᱟ᱾
ᱦᱮᱸ ᱦᱮᱸᱦᱮᱸ
ᱛᱟᱦᱞᱮ ᱜᱚᱝᱠᱮ ᱟᱵᱮᱱ ᱚᱱᱟ ᱱᱤᱭᱟᱹᱵᱟᱨ᱾ ᱵᱟᱡᱟᱨ ᱥᱮᱫ ᱪᱟᱞᱟᱣ ᱠᱟᱛᱮᱫ ᱠᱟᱹᱴᱤᱡ ᱧᱮᱞ ᱵᱟᱲᱟᱭ ᱵᱮᱱ ᱟᱨ᱾
ᱦᱩᱸ ᱜᱚᱱᱚᱝ ᱠᱚ ᱠᱟᱹᱴᱤᱡ ᱵᱮᱱ ᱠᱩᱞᱤ ᱧᱚᱜ᱾ ᱠᱷᱟᱡ ᱫᱚ ᱠᱚᱢ ᱥᱚᱢ ᱛᱮ ᱡᱩᱫᱤ ᱜᱚᱱᱚᱝ ᱢᱮᱱᱟᱜ ᱠᱷᱟᱡ ᱫᱚ ᱡᱚᱢ ᱞᱮᱜᱟᱭ ᱵᱤᱱ ᱱᱤᱭᱟᱹ ᱵᱟᱨ ᱟᱜ ᱳᱫᱽ ᱫᱚ ᱟᱹᱰᱤ ᱥᱟᱜᱽ ᱜᱮ ᱥᱤᱵᱤᱞ ᱠᱟᱱᱟ, ᱫᱟᱜ ᱡᱟᱹᱯᱩᱫ ᱢᱟᱱᱮ ᱠᱚᱢ ᱮ ᱧᱟᱢ ᱠᱟᱫᱟ ᱢᱟᱱᱮ ᱞᱟᱝ ᱢᱟᱱᱮ ᱛᱤᱸᱡᱩ ᱠᱚ ᱦᱚᱸ ᱵᱟᱝ ᱠᱚ ᱞᱟᱜᱟᱣ ᱠᱟᱱᱟ᱾
ᱦᱳᱭ ᱜᱚᱝᱠᱮ ᱦᱳᱭ ᱦᱳᱭ᱾
ᱦᱮᱸ ᱟᱹᱰᱤ ᱥᱤᱵᱤᱞ ᱟᱹᱭᱠᱟᱹᱜ ᱠᱟᱱᱟ ᱵᱟᱝ ᱵᱟᱝ ᱥᱟᱵᱟᱜ ᱠᱟᱱᱟ ᱫᱟᱜ ᱛᱮ᱾
ᱜᱚᱝᱠᱮ ᱳᱫᱽ ᱫᱚ ᱟᱨ ᱯᱩᱴᱠᱟᱹ ᱫᱚ ᱮᱢᱱᱤ ᱛᱮᱜᱮ ᱠᱚ ᱥᱤᱵᱤᱞ ᱜᱮᱭᱟ ᱦᱮᱸ,
ᱦᱳᱭ ᱦᱳᱭ ᱦᱳᱭ᱾
ᱟᱹᱞᱤᱧ ᱫᱚ ᱯᱷᱩᱴᱠᱟᱹ ᱥᱳᱸᱲᱮ ᱫᱚ ᱪᱮᱫ ᱞᱤᱧ ᱞᱟᱹᱭᱼᱟ ᱜᱚᱝᱠᱮ ᱟᱹᱰᱤ ᱜᱮ ᱞᱤᱧ ᱠᱩᱥᱤᱭᱟᱜ ᱜᱮᱭᱟ ᱯᱷᱩᱴᱠᱟᱹ ᱥᱳᱸᱲᱮ ᱫᱚ᱾
ᱦᱳᱭ ᱦᱳᱭ ᱦᱳᱭ ᱚᱱᱮ ᱱᱤᱭᱟᱹ ᱵᱟᱨ ᱱᱤᱭᱟᱹ ᱵᱟᱨ ᱵᱟᱵᱮᱱ ᱧᱟᱢ ᱠᱟᱜᱼᱟ ‌ᱚᱱᱟ ᱦᱚᱛᱮᱡ ᱛᱮ ‌ ᱠᱟᱹᱴᱤᱡ ᱠᱚᱥᱴᱚ ᱧᱚᱜ ᱵᱮᱱ ᱵᱩᱡᱷᱟᱹᱣ ᱮᱜ ᱜᱮᱭᱟ ᱡᱟᱹᱱᱤᱡ ᱢᱚᱱᱮ ᱨᱮ?
ᱦᱳᱭ ᱦᱳᱭ ᱦᱳᱭ ᱦᱳᱭ ᱟᱹᱰᱤ ᱠᱚᱥᱴᱚ ᱜᱮ ᱞᱤᱧ ᱵᱩᱡᱷᱟᱹᱣ ᱫᱟ᱾
ᱦᱮᱸ ᱦᱮᱸ ᱦᱮᱸ᱾ ᱟᱫᱚ ᱵᱟᱦᱨᱮ ᱫᱤᱥᱚᱢ ᱫᱚ ᱟᱫᱚ ᱵᱟᱝ ᱧᱟᱢᱚᱜ ᱠᱟᱱᱟ ᱨᱮᱫᱚᱢ ᱪᱤ ᱠᱟᱹᱭᱟ ᱜᱚᱝᱠᱮ ᱵᱟᱝ ᱥᱮ ᱦᱮᱸ ᱦᱮᱸ᱾
ᱜᱚᱝᱠᱮ ᱛᱟᱦᱞᱮ ᱟᱹᱵᱤᱱ ᱫᱚ ᱯᱷᱩᱴᱠᱟᱹ ᱮᱸ ᱥᱳᱸᱲᱮ ᱠᱚᱫᱚ ᱵᱤᱱ ᱡᱚᱢ ᱵᱟᱲᱟ ᱠᱟᱜᱼᱟ ᱥᱮ ᱵᱟᱝ?
ᱦᱮᱸ ᱦᱮᱸ ᱟᱹᱞᱤᱧ ᱫᱚ ᱡᱷᱚᱛᱚ ᱨᱚᱠᱚᱢ ᱠᱟᱛᱮᱫ ᱜᱮᱞᱤᱧ ᱡᱚᱢ ᱠᱟᱫ ᱠᱚᱣᱟ᱾
ᱦᱳᱭ ᱦᱳᱭ᱾
ᱟᱫᱚ ᱱᱚᱛᱮ ᱫᱚ ᱧᱟᱢᱚᱜ ᱠᱟᱱᱟ ᱠᱚ ᱟᱫᱚ ᱠᱟᱹᱴᱤᱡ ᱯᱩᱴᱠᱟᱹ ᱫᱚ ᱠᱟᱹᱴᱤᱡ ᱥᱟᱸᱜᱤᱧ ᱠᱷᱚᱱ ᱟᱜ ᱫᱚ ᱵᱟᱝ ᱠᱚ ᱧᱟᱢᱚᱜᱼᱟ ᱥᱩᱨ ᱧᱚᱜ ᱠᱷᱚᱱᱟᱜ ᱧᱮᱞ ᱠᱟᱛᱮᱜ ᱢᱟᱱᱮ ᱯᱟᱸᱡᱟ ᱠᱚ ᱦᱳᱭᱳᱜᱼᱟ ᱟᱨ ᱧᱟᱢᱚᱜ ᱟᱠᱚ ᱩᱱᱫᱚ ᱠᱟᱹᱴᱩᱵ ᱛᱮ ᱥᱩᱴᱩᱡ ᱛᱟᱲᱟᱣ ᱠᱟᱛᱮ ᱟᱹᱜᱩ ᱠᱚ ᱦᱳᱭᱳᱜᱼᱟ᱾
ᱦᱳᱭ ᱦᱳᱭ ᱦᱳᱭ ᱦᱳᱭ᱾
ᱦᱩᱸ ᱦᱩᱸ᱾ ᱦᱩᱸ ᱦᱚᱴᱚᱨ ᱛᱟᱲᱟᱣ ᱠᱚ ᱦᱳᱭᱳᱜᱼᱟ ᱟᱨ ᱟᱹᱜᱩ ᱠᱚ ᱦᱳᱭᱳᱜᱼᱟ ᱟᱫᱚ ᱩᱱᱠᱩ ᱦᱚᱸ ᱢᱟᱱᱮ ᱟᱹᱰᱤ ᱟᱢᱫᱟ ᱜᱮ ᱢᱤᱫᱴᱤᱡ ᱠᱚ ᱛᱟᱦᱮᱸᱱᱟ ᱵᱟᱨᱭᱟ ᱯᱮᱭᱟ
ᱦᱳᱭ᱾
ᱱᱤᱭᱟᱹ ᱫᱷᱚᱨᱮ ᱠᱚ ᱛᱟᱦᱮᱸᱱᱟ, ᱟᱫᱚ ᱩᱝᱠᱩ ᱩᱝᱠᱩ ᱦᱚᱸ ᱯᱟᱸᱡᱟ ᱞᱮᱠᱷᱟᱡ ᱫᱚ ᱪᱟᱬᱮ ᱜᱮᱠᱚ ᱧᱟᱢᱚᱜᱼᱟ᱾ ᱫᱚᱢᱮ ᱮᱠᱴᱟ ᱫᱚ ᱵᱟᱝ᱾ ᱛᱟᱞᱦᱮ ᱱᱩ ᱜᱚᱢ ᱠᱮ ᱟᱵᱮᱱ, ᱟᱵᱮᱱ ᱪᱮᱛᱟᱱ ᱨᱮ ᱢᱤᱫᱴᱮᱱ ᱡᱩᱫᱤ ᱢᱟᱱᱮ ᱜᱚ ᱠᱮ ᱟᱹᱞᱤᱧ ᱪᱮᱛᱟᱱ ᱨᱮ ᱡᱤ ᱢᱤᱫᱴᱮᱱ ᱠᱩᱠᱞᱤ ᱵᱮᱱ ᱫᱚᱦᱚ ᱠᱮᱭᱟ ᱟᱵᱮᱱ ᱟᱹᱰᱤ ᱟᱹᱰᱤ ᱱᱟᱯᱟᱭ ᱦᱩᱭ
ᱦᱳᱭ ᱦᱳᱭ᱾
ᱦᱩᱸ᱾
ᱛᱟᱦᱞᱮ ᱜᱚᱝᱠᱮ ᱠᱩᱠᱞᱤ ᱫᱚ ᱱᱟᱸᱜ ᱵᱤᱨ ᱵᱩᱨᱩ ᱫᱤᱠᱜᱽ ᱫᱤᱭᱮ ᱞᱮᱜᱤᱧ ᱫᱚᱦᱚᱭ ᱞᱮᱜᱮ ᱡᱮ ᱟᱫᱚ ᱜᱚᱝᱠᱮ ᱟᱯᱮ ᱱᱚᱣᱟ ᱵᱤᱨ ᱫᱤ ᱥᱚᱢ ᱨᱮᱫᱚ ᱪᱤᱞᱤ ᱪᱤᱞᱤ ᱡᱤᱭᱟᱹᱞᱤ ᱠᱚ ᱧᱮᱞ ᱧᱟᱢᱚᱜ ᱜᱮᱭᱟ?
ᱦᱮᱸ ᱦᱮᱸ, ᱮᱠᱫᱚᱢ ᱟᱹᱰᱤ ᱡᱚᱛᱷᱟᱛ ᱠᱩᱠᱞᱤ ᱵᱮᱱ ᱞᱟᱹᱭ ᱠᱟᱜᱼᱟ᱾ ᱚᱱᱟ ᱨᱮᱱᱟᱜ ᱮᱱᱥᱟᱨ ᱦᱚᱸᱞᱤᱧ ᱮᱢᱟ ᱵᱤᱱᱟ᱾ ᱦᱮᱸ᱾ ᱱᱤᱛᱚᱜ ᱫᱚ ᱟᱯᱟᱛᱚᱛᱚ ᱡᱚ ᱚᱱᱠᱟ ᱫᱚ ᱪᱤᱞᱤ ᱦᱚᱸ ᱵᱟᱝᱠᱚ ᱧᱮᱞ ᱧᱟᱢᱚᱜ ᱚᱱᱟ ᱡᱟᱹᱥᱛᱤ ᱠᱟᱭᱛᱮ ᱦᱟᱺᱲᱩ ᱠᱚ ᱧᱮᱞ ᱧᱟᱢᱚᱜᱼᱟ᱾ ᱦᱟᱺᱲᱩ ᱟᱨ ᱱᱩᱠᱩ ᱠᱩᱞᱟᱹᱭ ᱨᱩᱰᱟᱹ᱾
ᱦᱳᱭ ᱦᱳᱭ᱾
ᱦᱮᱸ, ᱟᱨ ᱢᱟᱡᱷᱮ ᱢᱚᱫᱡᱷᱫᱮ ᱥᱩᱠᱨᱤ ᱠᱚ ᱧᱮᱞ ᱧᱟᱢᱚᱜᱼᱟ ᱵᱤᱨ ᱥᱩᱠᱨᱤ᱾ ᱧᱮᱞ ᱠᱟᱜ ᱠᱚᱣᱟᱵᱮᱱ?
ᱦᱳᱭ ᱦᱳᱭ᱾
ᱦᱮᱸ ᱩᱱᱠᱩ ᱠᱩ ᱧᱮᱞ ᱧᱟᱢᱚᱜᱼᱟ ᱱᱤᱛᱚᱜ ᱦᱟᱸᱜ ᱩᱱᱠᱩ ᱵᱤᱨ, ᱵᱤᱨ ᱥᱩᱠᱨᱤ ᱦᱚᱸ ᱱᱚᱣᱟ ᱠᱟᱹᱴᱤᱡ ᱩᱦᱩ, ᱠᱟᱹᱴᱤᱡ ᱱᱚᱣᱟ ᱢᱳᱴᱟᱢᱩᱴᱤ ᱠᱟᱹᱴᱤᱡ ᱚᱱᱟ ᱦᱟᱹᱲᱭᱟᱹᱨ ᱵᱟᱜᱟᱱ ᱠᱷᱟᱡ ᱜᱮ ᱵᱤᱨ ᱥᱩᱠᱨᱤ ᱠᱚ ᱟᱬᱜᱩᱱᱟ ᱦᱟᱜ ᱚᱱᱟᱼᱼ ᱠᱷᱮᱛ ᱵᱟᱹᱫᱽ ᱠᱚ ᱩᱴᱩᱡᱟ᱾
ᱦᱳᱭ ᱦᱳᱭ ᱦᱳᱭ᱾
ᱦᱮᱸ᱾ ᱟᱫᱚ ᱚᱱᱟ ᱦᱚᱛᱮᱡ ᱛᱮᱫᱚ ᱩᱱᱠᱩ ᱧᱮᱞ ᱞᱟᱹᱜᱤᱫ ᱦᱚᱸ ᱦᱚᱲ ᱠᱚᱠᱚ ᱛᱟᱦᱮᱱ ᱜᱮᱭᱟ᱾ ᱟᱫᱚ ᱵᱩᱡᱩᱜ ᱟᱠᱚ᱾ ᱡᱚᱠᱷᱚᱱ ᱜᱮ ᱥᱩᱠᱨᱤ ᱠᱚ ᱟᱬᱜᱚ ᱦᱤᱡᱩᱜᱼᱟ ᱛᱚᱠᱷᱚᱱ ᱜᱮ ᱟᱢᱫᱚᱢ ᱵᱩᱡᱽ ᱫᱟᱲᱮᱭᱟᱜᱟ ᱩᱱᱠᱩ ᱚᱱᱟ ᱠᱚᱨᱮ ᱠᱤᱪᱷᱩᱜᱟᱱ ᱠᱚ ᱵᱟᱹᱲᱤᱡ ᱵᱟᱲᱟ ᱠᱟᱜᱼᱟ᱾ ᱦᱮᱸ ᱦᱮᱸ᱾
ᱟᱨ ᱦᱟᱹᱲᱩ ᱫᱚ ᱩᱱᱠᱩ ᱪᱮᱜ ᱮᱢ ᱢᱮᱱᱟ ᱡᱚ ᱵᱤᱞᱤ ᱪᱟᱵᱟᱜᱼᱟ ᱩᱱᱫᱚ ᱟᱹᱛᱩ ᱥᱮᱡ ᱠᱚ ᱦᱤᱡᱩᱜᱼᱟ᱾
ᱦᱳᱭ᱾
ᱦᱩᱸ᱾ ᱟᱨ ᱩᱛᱯᱟᱛ ᱫᱚ ᱫᱚᱢᱮ ᱫᱚ ᱵᱟᱝᱠᱚ ᱩᱛᱯᱟᱛᱟ ᱩᱱᱠᱩ ᱦᱚᱸ᱾
ᱦᱳᱭ ᱦᱳᱭ ᱦᱳᱭ᱾
ᱟᱫᱚ ᱚᱱᱟᱛᱮ ᱚᱝᱠᱮ ᱡᱤᱵᱽᱼᱡᱤᱭᱟᱹᱞᱤ ᱫᱚᱢᱮ ᱮᱠᱴᱟ ᱫᱚ ᱱᱤᱛᱚᱜ ᱫᱚ ᱵᱟᱹᱱᱩᱜ ᱠᱚᱣᱟ ᱦᱟᱸᱜ᱾ ᱟᱫᱚ ᱱᱤᱭᱟᱹ ᱥᱤᱡᱮᱱ ᱨᱮ ᱟᱨ ᱠᱤᱪᱷᱩ ᱫᱤᱱ ᱯᱚᱨᱮ ᱦᱟᱸᱜ ᱡᱚᱠᱷᱚᱱ ᱦᱩᱲᱩ ᱡᱚᱠᱷᱚᱱ ᱜᱮᱞᱮ ᱧᱚᱜᱚᱜᱼᱟ
ᱦᱳᱭ ᱦᱳᱭ᱾
ᱦᱮᱸ ᱦᱮᱸ ᱩᱱ ᱫᱚ ᱦᱟᱸᱜ ᱦᱟᱹᱛᱤ ᱠᱚ ᱦᱤᱡᱩᱜᱼᱟ᱾
ᱦᱳᱭ ᱦᱳᱭ᱾
ᱦᱩᱸ᱾ ᱤᱱᱟᱹ ᱠᱚᱜᱮ ᱡᱤᱵᱽ ᱢᱟᱱᱮ ᱟᱵᱚᱨᱮᱱ ᱡᱤᱵᱽ ᱡᱤᱭᱟᱹᱞᱤ ᱠᱚᱫᱚ ᱧᱮᱞ ᱧᱟᱢᱚᱜ ᱟᱠᱚ᱾
ᱞᱟᱹᱴᱩ ᱡᱤᱵᱽ ᱡᱤᱭᱟᱹᱞᱤ ᱫᱚ ᱢᱟᱲᱟᱝ ᱧᱚᱜ ᱠᱚ ᱧᱮᱞᱚᱜ ᱠᱟᱱ ᱛᱟᱦᱮᱸᱜᱟ ᱱᱤᱛᱚᱜ ᱫᱚ ᱵᱟᱹᱱᱩᱜ ᱠᱚᱣᱟ ᱩᱱᱠᱩ ᱫᱚ᱾
ᱦᱳᱭ ᱦᱚᱭ ᱦᱳᱭ᱾
ᱦᱮᱸ ᱦᱮᱸ᱾
ᱡᱚᱛᱚ ᱫᱷᱩᱯ ᱞᱤᱵᱤᱱ
ᱚ ᱦᱳᱭ ᱚᱱᱠᱟ ᱦᱩᱸ ᱛᱟᱦᱚᱞᱮ ᱜᱚᱝᱠᱮ ᱟᱯᱮᱥᱮᱜ ᱫᱚ ᱪᱮᱜ ᱫᱤᱥᱚᱢ ᱠᱟᱱ ᱛᱮ?
ᱟᱞᱮᱥᱮᱜ ᱫᱚ ᱚᱝᱠᱟ ᱵᱩᱜᱽᱲᱤ ᱫᱤᱥᱚᱢ᱾
ᱚ ᱦᱮᱸ ᱦᱮᱸ ᱦᱮᱸ᱾
ᱦᱳᱭ ᱦᱳᱭ᱾
ᱢᱟᱱᱮ ᱚᱱᱛᱮ ᱫᱚ ᱢᱟᱱᱮ ᱪᱮᱜᱞᱮᱠᱟᱻ ᱜᱚᱝᱠᱮ ᱵᱟᱹᱞᱤᱧ ᱵᱩᱡᱽ ᱫᱟᱲᱮᱭᱟᱜᱼᱟ᱾
ᱟᱻ ᱟᱞᱤᱧ ᱥᱮᱜ ᱦᱚᱸ ᱜᱚᱝᱠᱮ ᱵᱤᱨ ᱠᱚᱫᱚ ᱱᱟᱜ ᱢᱮᱱᱟᱜ ᱜᱮᱭᱟᱜ ᱜᱮᱭᱟ ᱟᱫᱚ ᱚᱱᱟ ᱱᱚᱣᱟ ᱵᱩᱨᱩ ᱠᱚᱫᱚ ᱱᱷᱟᱜ ᱵᱟᱹᱱᱩᱜ ᱟᱠᱟᱜᱟ᱾ ᱟᱨ ᱡᱤᱭᱟᱹᱞᱤ ᱠᱚᱫᱚ ᱞᱟᱹᱭ ᱵᱚᱞᱛᱮ ᱚᱱᱟᱼᱼ ᱥᱩᱠᱨᱤ ᱠᱚ, ᱦᱟᱹᱛᱤ ᱠᱚ, ᱠᱩᱞᱟᱹᱭ ᱠᱚ᱾